ᱦᱩᱸ ᱾
ᱦᱩᱸ ᱦᱮᱞᱳ ᱦᱩᱸ ᱦᱮᱸ ᱜᱚᱢᱠᱮ ᱡᱚᱦᱟᱨ ᱜᱮ ᱦᱮᱸ ᱜᱚᱢᱠᱮ ᱡᱚᱦᱟᱨ ᱜᱮ ᱾ ᱦᱳᱭ ᱡᱚᱦᱟᱨ ᱡᱚᱦᱟᱨ ᱜᱚᱢᱠᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ? ᱦᱳᱭ ᱜᱚᱢᱠᱮ ᱱᱤᱛᱚᱜ ᱫᱚ ᱪᱮᱫ ᱦᱚᱸ ᱵᱟᱝ ᱠᱟ. ᱴᱤᱡ ᱫᱩᱲᱩᱵ ᱵᱲᱟ ᱦᱩᱭ ᱟᱠᱟᱱᱟ ᱟᱨ ᱪᱮᱫ ᱾ ᱦᱩᱸ ᱦᱩᱸ ᱵᱮᱥ ᱱᱟᱯᱟᱭ ᱜᱮ ᱛᱟᱦᱚᱞᱮ ᱜᱚᱢᱠᱮ ᱾ ᱡᱚᱢ ᱵᱟᱲᱟ ᱠᱚᱫᱚ ᱦᱩᱭ ᱠᱟᱱ ᱜᱮᱭᱟ? ᱦᱳᱭ ᱜᱚᱝᱠᱮ ᱡᱚᱢ ᱵᱟᱲᱟ ᱠᱚᱫᱚ ᱦᱩᱭ ᱟᱠᱟᱱᱟ ᱾ ᱵᱮᱥ ᱱᱟᱴᱟᱭ ᱜᱮ ᱾ ᱟᱪᱪᱷᱟ ᱜᱚᱢᱠᱮ ᱱᱤᱛᱚᱜ ᱫᱚ ᱦᱟᱸᱜ ᱪᱮᱫ ᱥᱟᱛᱟᱢ ᱞᱟᱝ ᱥᱟᱯᱲᱟᱣ ᱠᱟᱜᱼᱟ ᱟᱨᱠᱤ? ᱜᱚᱢᱠᱮ ᱥᱟᱛᱟᱢ ᱫᱚ ᱟᱨ ᱪᱮᱫ,
ᱟᱹᱞᱤᱧ ᱦᱚᱸᱛᱚ ᱚᱱᱠᱟ ᱵᱷᱟᱛᱮ ᱫᱚ ᱩᱭᱦᱟᱹᱨ ᱵᱷᱟᱵᱽᱱᱟ ᱫᱚ ᱵᱟᱝ ᱦᱤᱡᱩᱜ ᱠᱟᱱᱟ ᱮᱱᱛᱮ ᱨᱮᱦᱚᱸ ᱡᱩᱫᱤ
ᱦᱮᱸ ᱱᱚᱜᱼᱚᱭ ᱡᱮ ᱟᱵᱚᱣᱟᱜ ᱢᱟᱱᱮ ᱠᱷᱮᱛ ᱠᱚᱨᱮ ᱞᱟᱹᱴᱩ ᱞᱟᱹᱴᱩ ᱴᱟᱣᱟᱨ ᱠᱚ ᱵᱤᱫᱟ ᱟᱨ ᱪᱮᱫ ᱦᱩᱸᱦᱩᱸ ᱟᱨ ᱥᱟᱶᱛᱮ ᱦᱚᱸ ᱟᱵᱚᱣᱟᱜ ᱡᱟᱦᱟᱸ ᱚᱥᱩᱵᱤᱫᱟ ᱠᱚ ᱧᱮᱞᱚᱜ ᱠᱟᱱᱟ ᱢᱤᱫᱵᱟᱨ ᱠᱷᱮᱫ ᱠᱚ ᱟᱹᱰᱤ ᱡᱟ. ᱥᱛᱤ ᱚᱱᱟ ᱠᱚᱨᱮᱱᱟᱜ ᱵᱟᱹᱲᱛᱤᱜ ᱠᱟᱱᱟ ᱟᱨ ᱪᱮᱫ ᱾ ᱛᱟᱞᱦᱮ ᱚᱱᱟ ᱠᱚ ᱤᱫᱤ ᱠᱟᱛᱮ ᱪᱮᱫ ᱵᱮᱱ ᱢᱮᱱᱟ ᱡᱮᱢᱚᱱ-ᱟ? ᱟᱹᱰᱤ ᱡᱟᱹᱥᱛᱤ ᱠᱮᱵᱮᱞ ᱞᱟᱭᱤᱱ ᱠᱚ, ᱵᱟᱲᱛᱤ ᱠᱟᱱᱟ ᱛᱟᱦᱮ ᱠᱷᱮᱛ ᱵᱟ. ᱫᱽ ᱠᱚ ᱨᱮ ᱦᱚᱸ ᱚᱱᱠᱟ ᱞᱮᱠᱟ ᱛᱮ ᱴᱟᱣᱟᱨ ᱠᱚᱠᱚ ᱵᱤᱫᱟ ᱪᱮᱫ ᱡᱟᱦᱟᱸ ᱫᱚ ᱢᱤᱫᱴᱮᱱ ᱠᱷᱮᱛ ᱨᱮ ᱪᱟᱥ ᱠᱟᱹᱴᱤᱡ ᱚᱥᱩᱵᱤᱫᱷᱟ ᱦᱩ ᱛᱟᱦᱞᱮ ᱱᱚᱜᱼᱚᱭ ᱡᱮ ᱟᱹᱰᱤ ᱡᱟᱹᱥᱛᱤ ᱦᱚᱸ ᱩᱛᱱᱟᱹᱣ ᱦᱩᱭᱩᱜ ᱠᱟᱱᱟ ᱥᱟᱶᱛᱮ ᱱᱚᱣᱟ ᱪᱟᱥ ᱵᱟᱥ ᱨᱮᱱᱟᱜ ᱠᱟᱹᱴᱤᱡ ᱮᱴᱠᱮᱴᱚᱬᱮ ᱠᱚ ᱦᱩᱭᱩᱜ ᱠᱟᱱ ᱛᱟᱠᱚᱣᱟ ᱟᱨ ᱪᱮᱫ ᱪᱟᱹᱥᱤ
ᱜᱚᱢᱠᱮ ᱢᱟᱱᱮ ᱢᱤᱫ
ᱢᱤᱫ ᱥᱮᱫ ᱫᱚ ᱩᱛᱱᱟᱚᱜ ᱠᱟᱱᱟ ᱟᱨ ᱢᱤᱫ ᱥᱮᱫ ᱫᱚ ᱠᱟᱹᱴᱤᱡ ᱦᱮᱸ ᱦᱩᱸ ᱾ ᱟᱫᱚ ᱦᱟᱸᱜ ᱧᱮᱞ ᱵᱤᱱ ᱜᱚᱢᱠᱮ ᱟᱫᱚ ᱱᱚᱜᱼᱚᱭ ᱡᱮ ᱦᱟᱸᱜ ᱱᱤᱛᱚᱜ ᱫᱚ ᱴᱮᱠᱱᱳᱞᱚᱡᱤ ᱡᱩᱜᱽ ᱠᱟᱱᱟ, ᱴᱮᱠᱱᱳᱞᱚᱡᱤ ᱡᱩᱜᱽ ᱟᱥᱛᱮ ᱱᱤᱛᱚᱜ ᱫᱚ ᱦᱟᱸᱜ ᱜᱚᱴᱟ ᱫᱮᱥ ᱫᱩᱱᱤᱭᱟ. ᱯᱷᱟᱭᱤᱵ ᱡᱤ ᱪᱟᱹᱞᱩᱜ ᱠᱟᱱᱟ ᱟᱨᱠᱤ ᱾ ᱟᱫᱚ ᱚᱱᱠᱟ ᱞᱮᱠᱟ ᱛᱮ ᱡᱚᱛᱚ ᱦᱚᱲᱟᱜ ᱰᱤᱢᱟᱱᱰ ᱟᱨᱠᱤ ᱥᱩᱨ ᱯᱩᱨ ᱠᱚ ᱠᱷᱚᱡᱚᱜᱼᱟ ᱾ ᱡᱮ ᱢᱤᱫᱴᱟᱝ ᱵᱷᱟᱜᱤ ᱯᱚᱨᱤᱥᱛᱷᱤᱛᱤ ᱨᱮ ᱢᱤᱫᱴᱟᱝ ᱱᱮᱴᱳᱣᱟᱨᱠ ᱛᱟᱸᱦᱮᱱ ᱢᱟ ᱦᱮᱸ ᱡᱟᱦᱟᱸ ᱫᱚ ᱛᱮ ᱟᱭᱢᱟ ᱠᱤᱪᱷᱩ ᱠᱚᱨᱟᱣ ᱡᱚᱛᱚ ᱠᱚ ᱠᱷᱚᱡᱚᱜ ᱠᱟᱱᱟ ᱡᱚᱛᱚ ᱜᱮ ᱠᱷᱚᱡᱚᱜ ᱠᱟᱱᱟ ᱠᱚ ᱢᱟᱹᱱᱢᱤ ᱠᱚ ᱟᱹᱰᱤ ᱤᱥᱯᱨᱤᱰᱤᱧ ᱠᱚᱨᱟᱣ ᱢᱟ ᱟᱹᱰᱤ ᱤᱥᱯᱨᱤᱰ ᱾ ᱡᱟᱦᱟᱱᱟᱜ ᱜᱮ ᱱᱟᱥᱮ ᱫᱚ ᱵᱟᱝ ᱟᱹᱰᱤ ᱤᱥᱯᱨᱤᱰ ᱜᱮ ᱾ ᱯᱷᱳᱱ ᱪᱟᱹᱞᱩᱜ ᱠᱟᱱᱟ ᱞᱮᱠᱚᱜ ᱠᱟᱱᱟ ᱡᱮ ᱚᱱᱠᱟᱱᱟᱜ ᱯᱷᱳᱱᱤᱧ ᱦᱟᱛᱟᱣᱟ ᱡᱟᱦᱟᱸ ᱫᱚ ᱨᱮᱢ ᱵᱷᱟᱜᱮ ᱛᱟᱸᱦᱮᱱᱟ ᱾ ᱠᱳᱣᱟᱞᱤᱴᱤ ᱵᱷᱟᱜᱮ ᱛᱟᱸᱦᱮᱱᱟ ᱟᱨᱠᱤ ᱦᱮᱸ ᱟᱹᱰᱤ ᱤᱥᱯᱨᱤᱰ ᱡᱚᱛᱚ ᱠᱤᱪᱷᱩᱧ ᱪᱟᱹᱞᱩ ᱫᱟᱲᱭᱟᱜ ᱢᱟ ᱚᱱᱠᱟ ᱜᱮ ᱱᱮᱛ ᱦᱚᱸ ᱡᱮᱢᱚᱱ ᱵᱷᱟᱜᱤ ᱪᱟᱞᱩᱜ ᱢᱟ ᱾ ᱱᱚᱣᱟ ᱠᱷᱟᱹᱛᱤᱨ ᱛᱮ ᱫᱮᱥ ᱫᱩᱱᱤᱭᱟᱹ ᱨᱮ ᱜᱚᱴᱟ ᱜᱮᱵᱮᱱ ᱧᱮᱞᱟ ᱦᱮᱸ ᱠᱷᱮᱛ ᱠᱚᱨᱮ, ᱥᱮ ᱚᱲᱟᱜ ᱪᱮᱛᱟᱱ ᱠᱚᱨᱮ, ᱪᱷᱟᱫᱽ ᱨᱮ, ᱱᱚᱝᱠᱟ ᱟᱭᱢᱟ ᱜᱮ ᱢᱮᱱᱟᱜ ᱟᱠᱟᱫ-ᱟ ᱟᱨᱠᱤ ᱱᱚᱝᱠᱟ ᱴᱟᱣᱟᱨ ᱠᱚ ᱠᱷᱩᱞᱟᱹᱣ ᱮᱫᱟ ᱵᱤᱵᱷᱤᱱᱱᱚ ᱚᱱᱠᱟ ᱱᱟᱜ ᱜᱮ ᱟᱫᱚ ᱱᱚᱣᱟ ᱫᱟᱨᱟᱭ ᱛᱮ ᱡᱟᱦᱟᱸ ᱞᱮᱠᱟ ᱥᱩᱵᱤᱫᱷᱟ ᱢᱟ ᱢᱮᱱᱟᱜ ᱜᱮ ᱚᱱᱟ ᱪᱷᱟᱲ ᱛᱮ ᱚᱥᱩᱵᱤᱫᱷᱟ ᱦᱚᱸ ᱢᱮᱱᱟᱜ ᱜᱮ ᱾ ᱜᱮᱭᱟ ᱟᱭᱢᱟ ᱞᱮᱠᱟᱱᱟᱜ ᱟᱫᱚ ᱦᱟᱸᱜ ᱥᱩᱵᱤᱫᱷᱟ ᱞᱮᱠᱟ ᱛᱮᱫᱚ ᱦᱟᱸᱜ ᱡᱮᱢᱚᱱᱤᱧ ᱞᱟᱹᱭ ᱠᱮᱜᱼᱟ ᱡᱮ ᱢᱤᱫᱴᱟᱝ ᱡᱟᱭᱜᱟ ᱨᱮᱱᱟᱜ ᱡᱟᱭᱜᱟ ᱨᱮ ᱡᱩᱫᱤ ᱱᱚᱣᱟᱢ ᱠᱷᱩᱞᱟᱹᱣ-ᱟ ᱟᱨ ᱠᱷᱟᱱ ᱟᱭᱢᱟ ᱠᱤᱪᱷᱩ ᱢᱟᱱᱮ ᱧᱟᱢ ᱫᱟᱲᱮᱭᱟᱜᱼᱟ ᱵᱚᱱ ᱚᱱᱠᱟ ᱫᱟᱨᱟᱭ ᱛᱮ ᱡᱮᱢᱚᱱ ᱱᱮᱴᱚᱳᱣᱟᱨᱠ ᱧᱟᱢᱚᱜ ᱠᱟᱱᱟ, ᱠᱚᱞ ᱥᱤᱜᱽᱱᱮᱞ ᱧᱟᱢᱚᱜᱼᱟ, ᱡᱚᱛᱷᱟᱛ ᱵᱷᱟᱵᱽ ᱛᱮ ᱦᱮᱸ ᱚᱸᱰᱮ ᱪᱮᱫ ᱞᱮᱠᱟ ᱦᱳᱭ ᱦᱳᱭ ᱱᱮᱴ ᱚᱲᱟᱜ ᱨᱮ ᱫᱩᱲᱩᱵ ᱠᱟᱛᱮ ᱵᱮᱵᱚᱦᱟᱨ ᱫᱟᱲᱮᱭᱟᱜ ᱠᱟᱱᱟ ᱵᱚᱱ ᱱᱚᱣᱟ ᱢᱤᱫᱴᱟᱝ ᱠᱟᱱᱟ, ᱫᱚᱥᱟᱨ ᱫᱚ ᱦᱩᱭᱩᱜ ᱠᱟᱱᱟ ᱟᱨ ᱱᱟᱦᱟᱜ ᱫᱚ ᱧᱮᱞ ᱞᱮᱠᱷᱟᱱ ᱢᱤᱫ ᱡᱟᱭᱜᱟ ᱨᱮ ᱫᱩᱲᱩᱵ ᱠᱟᱛᱮᱜ ᱜᱮ ᱧᱮᱞᱚᱜᱼᱟ ᱡᱮ ᱚᱠᱟ ᱡᱟᱭᱜᱟ ᱨᱮ ᱪᱮᱫ ᱦᱩᱭᱩᱜ ᱠᱟᱱᱟ ᱫᱩᱨᱜᱷᱚᱴᱚᱱᱟ ᱜᱷᱚᱴᱚᱱᱟ ᱠᱚ ᱠᱟᱱᱟ ᱱᱚᱣᱟ ᱥᱤᱜᱽᱱᱮᱞ ᱟᱵᱚ ᱧᱟᱢ ᱫᱟᱲᱮᱭᱟᱜ ᱠᱟᱱᱟ ᱵᱚᱱ ᱾ ᱴᱤᱵᱷᱤ ᱠᱚᱵᱚ ᱚᱱᱟ ᱢᱤᱫᱴᱟᱝ ᱥᱤᱜᱽᱱᱮᱞ ᱠᱟᱱᱟ ᱴᱤᱵᱷᱤ ᱵᱚᱱ ᱧᱮᱞ ᱮᱫᱟ ᱥᱟᱺᱜᱤᱧ ᱟᱫᱚ ᱾ ᱚᱲᱟᱜ ᱨᱮ ᱫᱩᱲᱩᱵ ᱠᱟᱛᱮᱜ ᱱᱚᱣᱟ ᱢᱤᱫᱴᱟᱝ ᱥᱤᱜᱽᱱᱮᱞ ᱫᱟᱨᱟᱭ ᱛᱮ ᱟᱨᱠᱤ ᱱᱚᱣᱟ ᱦᱚᱸ ᱢᱤᱫᱴᱟᱱ ᱥᱩᱡᱳᱜᱽ ᱠᱟᱱᱟ ᱱᱚᱣᱟ ᱵᱮᱵᱚᱦᱟᱨ ᱠᱟᱛᱮ ᱱᱚᱣᱟ ᱢᱮᱱᱟᱜ ᱠᱷᱟᱹᱛᱤᱨ ᱛᱮ ᱟᱨ ᱚᱱᱠᱟ ᱞᱮᱠᱟᱛᱮ ᱧᱮᱞ ᱞᱮᱠᱷᱟᱱ ᱫᱚ ᱢᱤᱫᱴᱟᱱ ᱚᱥᱩᱵᱤᱫᱟ ᱫᱚ ᱦᱩᱭᱩᱜ ᱠᱟᱱᱟ ᱟᱭᱢᱟ ᱞᱮᱠᱟᱱᱟᱜ ᱜᱮ ᱢᱮᱱᱟᱜᱼᱟ ᱡᱮᱢᱚᱱ ᱱᱚᱜᱼᱚᱭ ᱡᱮ ᱴᱟᱣᱟᱨ ᱠᱚᱵᱚᱱ ᱵᱮᱵᱚᱦᱟᱨ ᱫᱟ ᱡᱟᱹᱥᱛᱤ ᱵᱟᱹᱲᱛᱤ ᱢᱤᱫᱴᱟᱝ ᱧᱮᱞᱚᱜ ᱠᱟᱱᱟ ᱢᱤᱫᱴᱟᱝ ᱱᱚᱣᱟ ᱜᱮ ᱯᱚᱨᱤᱵᱮᱥ ᱪᱮᱛᱟᱱ ᱦᱚ ᱢᱤᱫᱴᱟᱝ ᱟᱭᱢᱟ ᱯᱨᱚᱵᱷᱟᱵᱽ ᱯᱟᱲᱟᱜ ᱠᱟᱱᱟ ᱡᱟᱦᱟ ᱠᱚᱫᱚ ᱦᱩᱰᱤᱧ ᱦᱩᱰᱤᱧ ᱪᱮᱬᱮ ᱥᱮ ᱚᱱᱠᱟᱱ ᱪᱮᱬᱮ ᱠᱚ ᱡᱟᱦᱟᱸᱭ ᱫᱚ ᱵᱟᱝᱠᱚ ᱥᱟᱦᱟᱣ ᱫᱟᱲᱮᱭᱟᱜ ᱠᱟᱱᱟ ᱢᱤᱫᱴᱟᱝ ᱨᱮᱰᱤᱭᱮᱥᱚᱱ ᱵᱚᱞᱮ ᱢᱤᱫᱴᱟᱝ ᱡᱟᱦᱟ ᱡᱤᱱᱤᱥ ᱢᱮᱱᱟᱜᱼᱟ ᱟᱵᱚ ᱦᱚ ᱟᱵᱚ ᱴᱷᱮᱡ ᱦᱚ ᱢᱤᱫᱴᱟᱝ ᱤᱱᱴᱮᱠ ᱯᱟᱲᱟᱜ ᱠᱟᱱᱟ ᱟᱵᱚ ᱫᱚ ᱵᱟᱵᱚᱱ ᱵᱩᱡ ᱠᱟᱱᱟ ᱨᱮᱰᱤᱭᱮᱥᱚᱱ ᱫᱚ ᱪᱮᱫ ᱠᱟᱱ ᱜᱮᱭᱟ ᱵᱟᱵᱚᱱ ᱵᱩᱡᱽ ᱫᱟᱲᱮᱭᱟᱜ ᱠᱟᱱᱟ ᱢᱤᱫᱴᱟᱝ ᱩᱭᱮᱵ ᱞᱮᱠᱟᱜᱮ ᱢᱤᱫᱴᱟᱝ ᱦᱮᱞᱠᱟᱣ ᱟᱠᱟᱱᱟ ᱦᱚᱭ ᱞᱮᱠᱟ ᱟᱨᱠᱤ ᱦᱚᱭ ᱨᱮ ᱯᱟᱥᱱᱟᱣ ᱟᱠᱟᱱᱟ ᱡᱟᱦᱟ ᱩᱭ ᱩᱭᱮᱵ ᱫᱚ ᱪᱮᱬᱮ ᱠᱚ ᱵᱟᱠᱚ ᱥᱟᱦᱟ ᱫᱟᱲᱮ ᱭᱟᱜ ᱠᱟᱱᱟ ᱱᱚᱝᱠᱟ ᱫᱟᱨᱟᱭᱛᱮ ᱵᱟᱝ ᱱᱤᱠᱷᱩᱡᱚ ᱚᱜ ᱠᱟᱱᱟ ᱠᱚ ᱱᱩᱠᱩ ᱫᱷᱟᱨᱛᱤ ᱯᱩᱨᱤ ᱠᱷᱚᱱᱟᱜ ᱠᱚ ᱟᱥᱤᱫ ᱤᱫᱤᱜ ᱠᱟᱱᱟ ᱦᱮ ᱟᱫᱚ ᱟᱭᱢᱟ ᱜᱮ ᱧᱮᱞ ᱞᱮᱠᱷᱟᱜ ᱱᱤᱛᱚᱜ ᱟᱜ ᱫᱩᱱᱭᱟᱹ ᱨᱮ ᱪᱮᱬᱮ ᱠᱚ ᱧᱮᱞ ᱟᱠᱟᱱᱟ ᱠᱚ ᱠᱤᱪᱷᱩ ᱠᱤᱪᱷᱩ ᱪᱮᱬᱮ ᱡᱟᱦᱟᱸᱭ ᱠᱚᱣᱟᱜ ᱢᱤᱢᱳᱨᱤ ᱫᱚ ᱟᱰᱤ ᱵᱟᱹᱲᱛᱤ ᱜᱮᱭᱟ ᱧᱮᱞᱵᱮᱱ ᱦᱟᱸᱜ ᱱᱩᱠᱩ ᱯᱟᱣᱨᱟ ᱦᱚ ᱦᱩᱭᱩᱜ ᱜᱮᱭᱟ ᱠᱚ ᱥᱟᱶᱛᱮ ᱱᱩᱠᱩ ᱮ ᱪᱤᱞᱤ ᱠᱚ ᱢᱮᱛᱟ ᱠᱚᱣᱟ ᱯᱟᱣᱨᱟ ᱞᱮᱠᱟᱱ ᱠᱚ ᱟᱨᱚ ᱪᱮᱬᱮ ᱯᱟᱣᱨᱟ ᱦᱚ ᱧᱮᱞ ᱠᱚᱵᱮᱱ ᱜᱚᱝᱠᱮ ᱟᱹᱰᱤ ᱥᱟᱜᱤᱧ ᱠᱚ ᱩᱰᱟᱹᱣ ᱪᱟᱞᱟᱜᱼᱟ ᱢᱮᱱᱠᱷᱟᱱ ᱴᱷᱤᱠ ᱚᱱᱟ ᱡᱟᱭᱜᱟ ᱠᱚ ᱨᱩᱣᱟᱹᱲ ᱦᱤᱡᱩᱜᱼᱟ ᱩᱱᱠᱩᱣᱟᱜ ᱫᱚ ᱚᱱᱠᱟ ᱪᱩᱢᱵᱩᱠᱤᱭᱟᱹ ᱢᱤᱫᱴᱟᱝ ᱥᱤᱥᱴᱮᱢ ᱢᱮᱱᱟᱜ ᱛᱟᱠᱚᱣᱟ ᱵᱚᱦᱚᱜ ᱨᱮ ᱱᱩᱠᱩᱣᱟᱜ ᱮᱢᱟᱱ ᱢᱮᱢᱳᱨᱤ ᱢᱮᱱᱟᱜ ᱛᱟᱠᱚᱣᱟ ᱮᱠᱫᱚᱢ ᱟᱹᱰᱤ ᱠᱚ ᱫᱤᱥᱟᱹᱭᱟ ᱦᱮᱸ ᱟᱨ ᱱᱚᱝᱠᱟ ᱟᱨᱚ ᱪᱮᱬᱮ ᱦᱮᱱᱟᱜ ᱠᱚᱣᱟ ᱡᱟᱦᱟ ᱫᱚ ᱥᱟᱜᱤᱧ ᱥᱟᱜᱤᱧ ᱠᱚ ᱩᱰᱟᱹᱣ ᱪᱟᱞᱟᱜᱼᱟ ᱵᱤᱫᱮᱥ ᱨᱮᱱ ᱪᱮᱬᱮ ᱠᱚ ᱢᱮᱱᱟᱜ ᱠᱚᱣᱟ ᱟᱨᱚ ᱟᱴ ᱴᱷᱤᱠ ᱠᱚ ᱨᱩᱣᱟᱲ ᱦᱤᱡᱩᱜᱟ
ᱟᱨᱠᱤ ᱱᱚᱣᱟ ᱫᱚ ᱢᱤᱫᱴᱟᱝ ᱯᱟᱣᱟᱨ ᱠᱟᱱᱟ ᱟᱨᱠᱤ ᱢᱮᱱᱠᱷᱟᱱ ᱱᱟᱦᱟᱜ ᱡᱩᱜᱽ ᱨᱮ ᱱᱚᱣᱟ ᱱᱚᱜᱼᱚᱭ ᱤᱱᱴᱟᱨᱱᱮᱴ ᱯᱚᱨᱤᱢᱟᱱ ᱵᱟᱫᱽᱫᱷᱚ ᱟᱰᱤᱜᱮ ᱵᱟᱹᱲᱛᱤ ᱟᱠᱟᱱ ᱠᱷᱟᱹᱛᱤᱨ ᱛᱮ ᱟᱭᱢᱟ ᱯᱨᱚᱵᱷᱟ ᱯᱟᱲᱟᱶ ᱢᱟᱱᱮ ᱯᱨᱚᱵᱷᱟᱵᱽ ᱯᱟᱲᱟᱣ ᱟᱠᱟᱱᱟ ᱱᱤᱛᱚᱜ ᱡᱤᱭᱚᱱ ᱨᱮ ᱧᱮᱞ ᱞᱮᱠᱷᱟᱱ ᱟᱨᱠᱤ ᱚᱱᱠᱟ ᱞᱮᱠᱟᱛᱮ ᱧᱮᱞ ᱞᱮᱠᱷᱟᱱ ᱦᱩᱭᱩᱜ ᱠᱟᱱᱟ ᱡᱮᱢᱚᱱ ᱦᱩᱸ ᱪᱮᱬᱮ ᱠᱚᱠᱚ ᱟᱥᱤᱫᱚᱜ ᱠᱟᱱᱟ ᱤᱱᱟ ᱥᱟᱶᱛᱮ ᱡᱟᱦᱟ ᱠᱚᱨᱮ ᱱᱮᱴᱳᱣᱟᱨᱠ ᱠᱚ ᱢᱮᱱᱟᱜ ᱟᱠᱟᱜᱟ ᱥᱩᱨ ᱥᱩᱯᱩᱨ ᱨᱮᱱ ᱡᱟᱦᱟᱸᱭ ᱠᱚ ᱠᱟᱹᱭᱡᱟᱹ ᱠᱷᱟᱹᱯᱟᱹᱨᱤᱜ ᱠᱟᱱᱟ ᱦᱮ ᱜᱚᱝᱠᱮ
ᱦᱳᱭ ᱜᱚᱢᱠᱮ
ᱟᱠᱚ ᱥᱟᱢᱤᱥᱛᱨᱤ ᱢᱚᱫᱽᱫᱷᱮ ᱨᱮᱠᱚ ᱠᱷᱟᱹᱯᱟᱹᱨᱤᱜ ᱠᱟᱱᱟ ᱥᱮ ᱡᱟᱦᱟᱱᱟᱜ ᱠᱟᱨᱚᱱ ᱛᱮ ᱮᱯᱷᱮᱭᱟᱨ ᱠᱷᱟᱹᱛᱤᱨ ᱛᱮ ᱧᱮᱞᱚᱜ ᱜᱮᱭᱟ ᱟᱨ ᱪᱮᱛᱟᱱ ᱨᱮᱠᱚ ᱫᱮᱡᱚᱜ ᱠᱟᱱᱟ ᱟᱨ ᱠᱤ
ᱦᱳᱭ ᱜᱚᱝᱠᱮ ᱦᱳᱭ
ᱟᱨ ᱥᱳᱥᱟᱭᱤᱰᱜᱼᱟ ᱠᱚ ᱱᱚᱣᱟ ᱦᱚ ᱢᱤᱫᱴᱟᱝ ᱟᱭᱢᱟ ᱞᱮᱠᱟᱱᱟᱜ ᱮᱴᱠᱮᱴᱚᱬᱮ ᱠᱟᱱ ᱜᱮᱭᱟ ᱟᱵᱮᱱ ᱪᱮᱫ ᱵᱮᱱ ᱢᱚᱱᱮᱭᱟ
ᱦᱳᱭ ᱜᱚᱝᱠᱮ ᱢᱤᱫᱴᱮᱱ ᱮᱴᱠᱮᱴᱚᱬᱮ ᱠᱟᱱ ᱜᱮᱭᱟ
ᱦᱮ ᱟᱫᱚ ᱱᱚᱜᱼᱚᱭ ᱡᱮ ᱧᱮᱞ ᱟᱠᱟᱱ ᱜᱮᱭᱟ ᱡᱮ ᱪᱮᱛᱟᱱ ᱨᱮᱠᱚ ᱫᱮᱡᱚᱜ ᱠᱟᱱᱟ ᱮᱠᱫᱚᱢ ᱪᱮᱢᱱᱟ ᱪᱮᱛᱟᱱ ᱩᱱᱟᱹᱜ ᱩᱥᱩᱞ ᱴᱟᱣᱟᱨ ᱚᱰᱮ ᱠᱷᱚᱱᱟᱜ ᱠᱚ ᱚᱠᱚᱭ ᱫᱚᱠᱚ ᱮᱜ ᱟᱭᱢᱟ ᱜᱚᱡ ᱨᱮᱱᱟᱜ ᱠᱚ ᱴᱨᱟᱭ ᱫᱟ ᱥᱮ ᱟᱭᱢᱟ ᱠᱤᱪᱷᱩ ᱱᱚᱝᱠᱟ ᱯᱨᱚᱵᱷᱟᱵᱽ ᱯᱟᱲᱟᱜ ᱠᱟᱱᱟ ᱦᱮ ᱱᱚᱣᱟ ᱫᱚ ᱟᱫᱚ ᱦᱟᱸᱜ ᱫᱚᱥ ᱫᱚ ᱱᱚᱣᱟ ᱞᱟᱹᱜᱤᱫ ᱫᱚ ᱵᱟᱵᱚᱱ ᱢᱮᱛᱟᱜᱼᱟ ᱢᱮᱱᱠᱷᱟᱱ ᱱᱚᱣᱟ ᱢᱮᱱᱟᱜ ᱠᱷᱟᱹᱛᱤᱨ ᱛᱮ ᱟᱵᱚ ᱢᱟᱹᱱᱢᱤ ᱪᱮᱛᱟᱱ ᱜᱮ ᱢᱤᱫᱴᱟᱝ ᱯᱟᱲᱦᱟᱜ ᱯᱟᱲᱟᱜ ᱠᱟᱱᱟ ᱠᱷᱟᱛᱤᱨ ᱫᱚᱥ ᱵᱚ ᱢᱮᱛᱟᱜ ᱠᱟᱱᱟ ᱟᱨ ᱱᱚᱜᱼᱚᱭ ᱡᱮ ᱡᱟᱹᱥᱛᱤ ᱯᱷᱳᱱ ᱠᱚᱵᱚᱱ ᱤᱭᱩᱡᱽ ᱮᱫᱟ ᱱᱚᱣᱟ ᱠᱷᱟᱹᱛᱤᱨ ᱦᱚ ᱟᱭᱢᱟ ᱯᱨᱚᱵᱷᱟᱵᱽ ᱯᱟᱲᱟᱣ ᱟᱠᱟᱱ ᱜᱮᱭᱟ ᱦᱚᱲᱢᱚ ᱫᱚ ᱵᱟᱵᱚᱱ ᱵᱩᱡ ᱫᱟᱲᱮᱭᱟᱜ ᱠᱟᱱᱟ ᱡᱟᱦᱟ ᱨᱮᱰᱤᱭᱮᱥᱚᱱ ᱫᱚ ᱟᱹᱰᱤ ᱢᱮᱜ ᱛᱮ ᱫᱚ ᱵᱟᱝ ᱧᱮᱞᱚᱜᱼᱟ ᱟᱨᱠᱤ ᱱᱚᱣᱟ ᱫᱚ ᱩᱱᱩᱵᱷᱚᱵ ᱦᱚ ᱵᱟᱵᱚᱱ ᱩᱱᱩᱵᱷᱚᱵ ᱫᱟᱲᱮᱭᱟᱜᱼᱟ ᱟᱨ ᱱᱚᱣᱟ ᱫᱚ ᱚᱱᱠᱟᱱᱟᱜ ᱴᱮᱠᱱᱳᱞᱚᱡᱤ ᱠᱟᱱᱟ ᱦᱟᱛᱮ ᱵᱩᱡ ᱫᱟᱲᱮᱭᱟᱵᱚᱱ ᱟᱨᱠᱤ ᱦᱮ ᱛᱚ ᱱᱚᱝᱠᱟ ᱞᱮᱠᱟ ᱛᱮᱦ ᱦᱚ ᱢᱤᱫᱴᱟᱝ ᱯᱨᱚᱵᱷᱟᱵᱽ ᱯᱟᱲᱟᱣ ᱠᱟᱱ ᱜᱮᱭᱟ ᱟᱨ ᱩᱱᱠᱩ ᱪᱮᱬᱮ ᱠᱚ ᱧᱮᱞ ᱠᱚᱣᱟ ᱱᱮᱛᱟᱨ ᱟᱭᱢᱟ ᱞᱮᱠᱟᱱ ᱪᱮᱬᱮ ᱠᱚ ᱱᱤᱛᱚᱜ ᱫᱚ ᱵᱟᱝ ᱠᱚ ᱵᱟᱹᱱᱩᱜ ᱠᱚᱣᱟ ᱫᱷᱟ ᱛᱤ ᱯᱩᱨᱤ ᱠᱷᱚᱱᱟᱜ ᱟᱨᱠᱤ ᱩᱱᱟᱹᱜᱴᱟ ᱜᱮ ᱚᱱᱟ ᱵᱮᱵᱚᱦᱟᱨ ᱠᱷᱟᱹᱛᱤᱨ ᱛᱟᱞᱟᱛᱮ ᱤᱥᱩᱵᱤᱫᱟ ᱦᱩᱭᱩᱜ ᱠᱟᱱ ᱛᱟᱵᱚᱱᱟ ᱢᱮᱱᱠᱷᱟᱱ ᱚᱥ ᱥᱩᱵᱤᱫᱟ ᱦᱚ ᱟᱭᱢᱟ ᱜᱮ ᱧᱮᱞ ᱟᱠᱟᱱᱟ ᱟᱨᱠᱤ ᱜᱚᱝᱠᱮ ᱟᱵᱮᱱ ᱟᱵᱮᱱ ᱠᱟᱹᱴᱤᱡ ᱟᱵᱤᱱ ᱞᱟᱹᱭ ᱵᱤᱱᱼᱟ ᱡᱮ ᱱᱚᱜᱼᱚᱭ ᱡᱮ ᱦᱟᱜ ᱱᱚᱜᱼᱚᱭ ᱱᱚᱣᱟ ᱵᱮᱵᱚᱦᱟᱨ ᱛᱟᱞᱟᱛᱮ ᱟᱨ ᱚᱼᱵᱮᱵᱚᱦᱚ ᱟᱨ ᱵᱟᱝ ᱵᱮᱵᱚᱦᱟᱨ ᱠᱷᱟᱹᱛᱤᱨ ᱛᱮ ᱪᱮᱜ ᱤᱢᱯᱮᱠᱴ ᱯᱟᱲᱟᱣ ᱠᱟᱱᱟ? ᱥᱟᱶᱛᱮ ᱱᱚᱣᱟ ᱵᱮᱵᱚᱦᱟᱨ ᱛᱟᱞᱟᱛᱮ ᱪᱮ ᱥᱩᱵᱤᱫᱷᱟ ᱦᱩᱭᱩᱜ ᱠᱟᱱᱟ ᱚᱥᱩᱵᱤᱫᱷᱟ ᱦᱩᱭᱩᱜ ᱠᱟᱱᱟ? ᱟᱨ ᱡᱩᱫᱤ ᱵᱟᱵᱚᱱ ᱵᱮᱵᱚᱦᱟᱨ ᱠᱮᱭᱟ ᱛᱟᱦᱞᱮ ᱪᱮᱜ ᱥᱩᱵᱤᱫᱷᱟ ᱚᱼᱥᱩᱵᱤᱫᱟ ᱵᱚᱱ ᱧᱟᱢ ᱠᱮᱭᱟ ᱠᱟᱹᱴᱤᱜ ᱞᱟᱹᱭ ᱥᱚᱫᱚᱨ ᱢᱮ?
ᱜᱚᱝᱠᱮ ᱟᱵᱤᱱ ᱵᱤᱱ ᱞᱟᱹᱭ ᱠᱮᱜ ᱞᱮᱠᱟ ᱡᱮ ᱚᱱᱮ ᱡᱟᱦᱟᱸ ᱠᱚᱵᱮᱱ ᱞᱟᱹᱭ ᱠᱮᱫᱟ ᱚᱱᱟ ᱠᱚᱦᱚᱸ ᱠᱟᱛᱷᱟ ᱠᱚ ᱟᱹᱰᱤ ᱡᱚᱛᱷᱟᱛ ᱜᱮᱭᱟ᱾ ᱢᱮᱱᱠᱷᱟᱱ ᱟᱹᱞᱤᱝ ᱫᱚᱞᱤᱝ ᱢᱮᱱᱟ ᱱᱚᱣᱟᱜᱮ ᱟᱨ ᱪᱮ ᱢᱟᱱᱮ ᱤᱱᱴᱟᱨᱱᱮᱴ ᱟᱨ ᱟᱨ ᱪᱮᱜ ᱱᱚᱣᱟ ᱠᱩ ᱴᱟᱣᱟᱨ ᱠᱩᱮᱩᱱ ᱱᱮᱴ ᱠᱚᱣᱩᱱ ᱢᱟᱱᱮ ᱤᱭᱩᱥ ᱫᱟᱵᱚᱱ ᱵᱷᱟᱜᱤ ᱜᱤᱭᱟ ᱢᱤᱜ ᱦᱤᱥᱟᱹᱵ ᱛᱮ ᱩᱛᱱᱟᱹᱱᱚᱜ ᱠᱟᱱᱟ᱾ ᱢᱟᱱᱮ ᱚᱱᱟ ᱥᱟᱶ ᱥᱟᱶᱛᱮ ᱞᱟᱭᱚᱝ ᱪᱮᱛᱟᱱ ᱨᱮ ᱟᱭᱢ ᱜᱮ ᱤᱯᱷᱮᱠᱴ ᱯᱟᱲᱟᱜ ᱠᱟᱱᱟ᱾ ᱥᱟᱶᱛᱮ ᱪᱮᱬᱮ ᱪᱤᱯᱲᱤ ᱠᱚᱦᱚᱸ ᱥᱟᱶᱛᱮ ᱢᱟᱹᱱᱢᱤ ᱪᱮᱛᱟᱱ ᱦᱚᱸ ᱤᱯᱷᱮᱠᱴ ᱯᱟᱲᱟᱜ ᱠᱟᱱᱟ᱾ ᱢᱟᱱᱮ ᱟᱵᱚ ᱫᱚ ᱵᱟᱝᱵᱚᱱ ᱵᱩᱡᱷᱟᱹᱣ ᱫᱟᱲᱮᱜ ᱠᱟᱱᱟ ᱟ ᱪᱮᱜ
ᱦᱮᱸ ᱦᱩᱸ
ᱦᱳᱭ ᱛᱟᱦᱞᱮ ᱱᱚᱣᱟ ᱡᱩᱫᱤ ᱱᱚᱝᱠᱟ ᱜᱮ ᱪᱟᱞᱩ ᱤᱫᱤᱜᱼᱟ ᱢᱤᱜ ᱚᱠᱛᱚ ᱢᱟᱹᱱᱢᱤ ᱠᱚᱦᱚᱸ ᱡᱤᱣᱤ ᱟᱨ ᱪᱮᱜ ᱢᱟᱱᱮ ᱠᱟᱹᱴᱤᱜ ᱮᱴᱠᱮᱴᱚᱬᱮ ᱨᱮᱵᱚᱱ ᱯᱟᱲᱟᱜᱼᱟ᱾
ᱦᱩᱸ ᱦᱩᱸ
ᱦᱮᱸ ᱛᱷᱟᱞᱮ ᱱᱚᱣᱟ ᱠᱚᱨᱮᱱᱟᱜ ᱵᱮᱵᱷᱟ ᱚᱱᱩᱡᱟᱭᱤ ᱢᱟᱱᱮ ᱠᱚ ᱵᱮᱵᱷᱟᱨ ᱫᱟ ᱪᱮ ᱢᱟᱱᱮ ᱩᱱᱠᱩ ᱤᱭᱟᱹ ᱠᱟᱛᱮᱜ ᱠᱚ ᱵᱮᱵᱷᱟᱨ ᱢᱟ ᱡᱟᱛᱮᱜ ᱟᱵᱚᱣᱟᱜ ᱢᱟᱹᱱᱢᱤᱭᱟᱜ ᱪᱮᱛᱟᱱ ᱦᱚᱸ ᱚᱱᱠᱟ ᱡᱟᱛᱮᱜ ᱵᱟᱭ ᱠᱷᱚᱛᱤᱭ ᱢᱟ ᱟᱨ ᱥᱟᱶᱛᱮ ᱡᱟᱦᱟᱸ ᱴᱟᱣᱟᱨ ᱠᱩᱠᱩ ᱵᱤᱫ ᱮᱫ ᱫᱚ ᱩᱱᱠᱩ ᱦᱚᱸ ᱠᱟᱹᱴᱤᱜ ᱢᱤ ᱴᱮᱱ ᱴᱷᱟᱶ ᱨᱮ ᱡᱮ ᱢᱤᱴᱮᱱ ᱜᱚᱴᱟ ᱠᱟᱛᱮᱜ ᱡᱮ ᱡᱟᱦᱟᱸᱭᱟᱜ ᱪᱟᱥ ᱠᱟᱱᱟ ᱥᱮ ᱡᱟᱦᱟᱸᱭᱟᱜ ᱢᱟᱱᱮ ᱠᱷᱮᱫ ᱠᱟᱱᱟ᱾ ᱩᱝᱠᱩ ᱦᱚᱸ ᱮᱸ ᱩᱱᱤ ᱚᱱᱟ ᱡᱚᱛᱷᱟᱛ ᱟᱨ ᱪᱮᱜ ᱠᱚ ᱢᱟᱱᱮ ᱚᱸᱰᱮᱱᱟᱜ ᱚᱨᱡᱚ ᱠᱚ ᱮᱢᱟᱭᱢᱟ ᱟᱨ ᱪᱮᱜ
ᱦᱩᱸ ᱦᱩᱸ
ᱢᱟᱱᱮ ᱚᱱᱟ ᱴᱷᱟᱶ ᱨᱮᱠᱚ ᱵᱤᱫ ᱫᱟᱠᱚ ᱥᱮ ᱚᱸᱰᱮᱱᱟᱜ ᱪᱮᱜᱠᱟ ᱪᱟᱥ ᱵᱟᱟᱥ ᱦᱩᱭᱩᱜ ᱛᱟᱦᱮᱱᱟ ᱪᱮᱞᱮᱠᱟ ᱟᱨᱡᱟᱣᱮᱜ ᱛᱟᱦᱮᱱᱟᱭ ᱚᱱᱠᱟ ᱵᱷᱟᱵᱛᱮ ᱩᱱᱤ ᱠᱚ ᱢᱟᱱᱮ ᱟᱨ ᱢᱟᱱᱮ ᱠᱚ ᱮᱢᱟᱭ ᱢᱟ᱾ ᱪᱮᱜ ᱞᱤᱧ ᱢᱚᱱᱮᱭᱟ ᱦᱳᱭ ᱤᱱᱟᱹᱠᱷᱟᱱ ᱩᱱᱤ ᱦᱚᱸ ᱢᱚᱱᱮᱨᱮ ᱠᱟᱹᱴᱤᱷ ᱥᱟᱱᱛᱤᱭ ᱵᱩᱡᱷᱟᱹᱣᱟ᱾ ᱡᱮ ᱢᱤᱫᱴᱮᱱ ᱴᱟᱣᱟᱨ ᱠᱚ ᱵᱟᱹᱭᱥᱟᱹᱣ ᱠᱮᱫᱟ ᱴᱷᱤᱠᱜᱮᱭᱟ ᱥᱟᱶᱛᱮ ᱚᱱᱟ ᱨᱮᱱᱟᱜ ᱟᱡ ᱩᱱᱤ ᱠᱟᱹᱣᱰᱤ ᱡᱟᱛᱮᱭ ᱧᱟᱢ ᱢᱟ ᱟᱨᱪᱮ
ᱦᱮᱸ ᱦᱮᱸ
ᱜᱚᱝᱠᱮ ᱟᱨ ᱱᱚᱣᱟ ᱡᱟᱦᱟᱸ ᱩᱛᱱᱟᱹᱣ ᱨᱮᱱᱟᱜ ᱵᱮᱱ ᱢᱮᱱᱫᱟ ᱚᱱᱟ ᱩᱛᱱᱟᱹᱣ ᱫᱚ ᱢᱤᱜ ᱦᱤᱥᱟᱹᱵ ᱛᱮ ᱟᱹᱰᱤᱜᱤ ᱵᱷᱟᱹᱜᱮᱭᱟ᱾ ᱢᱮᱱᱠᱷᱟᱱ ᱡᱟᱦᱟᱸ ᱫᱚ ᱪᱮᱬᱮ ᱠᱚ ᱪᱮᱛᱟᱱ ᱛᱚ ᱟᱹᱰᱤᱜ ᱜᱮ ᱯᱚᱵᱷᱟᱵᱽ ᱯᱟᱲᱟᱜ ᱠᱟᱱ ᱥᱟᱶᱛᱮ ᱟᱵᱚ ᱢᱟᱹᱱᱢᱤ ᱪᱮᱛᱟᱱ ᱨᱮᱥᱮ ᱯᱟᱲᱟᱜ ᱠᱟᱱ ᱜᱮᱭᱟ᱾ ᱛᱟᱞᱮ ᱟᱵᱚ ᱫᱚ ᱵᱟᱝᱵᱩᱱ ᱵᱟᱰᱟᱭ ᱧᱟᱢᱫᱟ ᱛᱷᱟᱞᱮ ᱢᱤᱜ ᱫᱤᱱ ᱦᱤᱞᱳᱜ ᱫᱚ ᱟᱵᱚ ᱪᱮᱛᱟᱱ ᱦᱚᱸ ᱟᱨ ᱪᱮᱜ ᱢᱟᱱᱮ ᱵᱟᱹᱲᱤᱜ ᱚᱨᱥᱚᱝ ᱯᱟᱲᱟᱣ ᱫᱟᱲᱮᱜᱼᱟ᱾ ᱛᱟᱞᱮ ᱚᱱᱟᱠᱩ ᱤᱫᱤ ᱠᱟᱛᱮᱜ ᱫᱚ ᱩᱱᱠᱩ ᱦᱚᱸ ᱠᱟᱹᱴᱤᱜ ᱩᱭᱦᱟᱹᱨ ᱵᱷᱟᱵᱱᱟ ᱫᱚᱨᱠᱟᱨ ᱠᱟᱱ ᱛᱟᱠᱚᱣᱟ᱾
ᱦᱩᱸ ᱦᱩᱸ ᱦᱚᱸ ᱮᱫᱚᱢ ᱥᱟᱹᱨ ᱜᱤ ᱜᱚᱝᱠᱮ᱾
ᱦᱳᱭ ᱚᱝᱠᱮ ᱢᱟᱱᱮ ᱪᱮᱜ ᱩᱛᱱᱟᱹᱣ ᱫᱚ ᱟᱹᱞᱤᱧ ᱦᱚᱞᱤᱧ ᱢᱟᱱᱮ ᱵᱷᱟᱜᱤ ᱜᱮᱭᱟ᱾ ᱢᱮᱱᱠᱷᱟᱱ ᱟᱵᱚᱣᱟᱜ ᱟᱜ ᱜᱟᱢ ᱫᱤᱱ ᱦᱚᱸ ᱩᱭᱦᱟᱹᱨ ᱦᱩᱭᱩᱜᱼᱟ ᱡᱟᱛᱮ ᱱᱚᱣᱟ ᱛᱮᱜᱮ ᱢᱟᱱᱮ ᱟᱵᱚᱣᱟᱜ ᱡᱤᱱᱤᱥ ᱛᱮᱜᱮ ᱟᱜᱩ ᱜᱮ ᱵᱟᱭ ᱠᱚᱵᱟᱜ ᱵᱚᱱ ᱢᱟ ᱚᱱᱠᱟ ᱫᱚ ᱵᱟᱝ ᱦᱩᱭᱩᱜ ᱢᱟ ᱦᱳᱭ ᱦᱳᱭ
ᱟᱭᱢᱟ ᱟᱸᱡᱷᱟᱴ ᱚᱨᱥᱚᱝ ᱨᱮᱵᱚᱱ ᱯᱟᱲᱟᱣ ᱫᱟᱲᱮ ᱱᱚᱣᱟ ᱦᱚᱸ ᱞᱟᱹᱠᱛᱤ ᱠᱟᱱ ᱜᱮᱭᱟ ᱩᱛᱱᱟᱹᱣ ᱫᱚ ᱢᱤᱫᱴᱟᱝ ᱢᱟᱹᱱᱢᱤ ᱠᱚᱣᱟᱜ ᱢᱤᱫᱴᱟᱝ ᱞᱟᱹᱠᱛᱤ ᱠᱟᱱᱟ ᱱᱚᱣᱟ ᱫᱟᱨᱟᱭ ᱛᱮᱜᱮ ᱟᱵᱚᱣᱟᱜ ᱟᱸ ᱡᱤᱭᱚᱱ ᱪᱟᱞᱟᱜᱼᱟ ᱦᱮᱸ ᱮᱸ ᱢᱤᱜᱴᱟᱝ ᱱᱟᱜᱟᱢ ᱟᱜᱟᱢ ᱢᱤᱫᱴᱟᱝ ᱯᱤᱲᱦᱤ ᱪᱟᱞᱟᱜᱼᱟ ᱟᱨᱠᱤ ᱩᱛᱱᱟᱹᱣ ᱞᱮᱠᱟ ᱛᱟᱞᱟᱛᱮ ᱧᱩᱛᱩᱢ ᱦᱩᱭᱩᱜᱼᱟ ᱦᱮᱸ᱾ ᱢᱮᱱᱠᱷᱟᱱ ᱱᱚᱝᱠᱟᱱᱟᱜ ᱵᱚᱱ ᱩᱛᱱᱟᱹᱣ ᱮᱫᱟ ᱴᱷᱤᱠ ᱜᱮᱭᱟ ᱢᱮᱱᱠᱷᱟᱱ ᱱᱚᱣᱟ ᱫᱟᱨᱟᱭ ᱛᱮᱦᱚᱸ ᱟᱭᱢᱟ ᱮᱴᱠᱮᱴᱚᱬᱮ ᱠᱚ ᱯᱟᱲᱟᱜ ᱠᱟᱱ ᱜᱮᱭᱟ᱾ ᱟᱬᱤ ᱜᱤ ᱧᱮᱞ ᱞᱮᱠᱷᱟᱱ ᱮᱸ ᱚᱱᱟ ᱠᱷᱟᱹᱛᱤᱨ ᱧᱮᱞᱚᱜᱼᱟ ᱡᱟᱦᱟᱸ ᱡᱟᱭᱜᱟ ᱠᱚᱨᱮ ᱯᱟᱦᱟᱲᱤ ᱮᱞᱟᱠᱟ ᱢᱮᱱᱟᱜᱼᱟ ᱛᱚ ᱚᱱᱟ ᱡᱟᱭᱜᱟᱨᱮ ᱮᱸ ᱱᱮᱴᱳᱣᱟᱨᱠ ᱚᱝᱠᱟ ᱯᱚᱨᱤᱟᱱ ᱵᱟᱝ ᱛᱟᱦᱮᱱᱟ᱾ ᱦᱮᱸ ᱡᱟᱦᱟᱸ ᱠᱚᱨᱮ ᱦᱮᱸ ᱱᱟᱸᱰᱮ ᱢᱮᱱᱟᱜ ᱜᱮᱭᱟ ᱢᱮᱱᱠᱷᱟ ᱟᱫᱚ ᱚᱝᱠᱟ ᱯᱚᱨᱤᱢᱟᱱ ᱵᱟᱹᱱᱩᱜᱼᱟ ᱢᱮᱱᱠᱷᱟᱱ ᱚᱱᱟ ᱠᱚ ᱡᱟᱭᱜᱟ ᱧᱮᱞ ᱵᱮᱱ ᱥᱮ ᱦᱟᱸᱜ ᱟᱹᱰᱤ ᱥᱩᱡᱳᱜᱽ ᱥᱩᱵᱤᱫᱷᱟ ᱢᱮᱱᱟᱜ ᱟᱠᱟᱜᱼᱟ ᱢᱚᱛᱞᱚᱵ ᱥᱟᱱᱛᱤᱯᱩᱨᱱᱚ ᱢᱤᱫᱴᱟᱱ ᱡᱟᱭᱜᱟ ᱠᱟᱱᱟ᱾
ᱦᱳᱭ ᱦᱳᱭ
ᱟᱫᱚ ᱚᱱᱟ ᱡᱟᱭᱜᱟ ᱨᱮᱫᱚ ᱧᱮᱞ ᱞᱮᱠᱷᱟᱡ ᱵᱮᱱ ᱯᱟᱦᱟᱲᱤ ᱮᱞᱟᱠᱟ ᱨᱮᱫᱚ ᱟᱹᱰᱤ ᱥᱟᱱᱛᱤ᱾ ᱵᱟᱹᱱᱩᱜᱼᱟ᱾ ᱦᱮᱸ ᱟᱨ ᱚᱸᱰᱮᱱ ᱠᱚ ᱢᱟᱹᱱᱢᱤ ᱠᱚᱣᱟᱜ ᱥᱟᱱᱛᱤ ᱯᱩᱨᱱ ᱡᱚᱛᱚ ᱛᱮᱜᱮ ᱟᱨᱠᱤ ᱚᱱᱟ ᱡᱟᱭᱜᱟ ᱨᱮᱫᱚ ᱥᱚᱦᱚᱨ ᱠᱚᱦᱚᱸ ᱵᱟᱹᱱᱩᱜᱼᱟ᱾ ᱦᱮᱸ ᱥᱟᱨᱟ ᱠᱷᱚᱱ ᱜᱟᱹᱰᱤ ᱵᱮᱱ ᱟᱸᱡᱚᱢ ᱧᱟᱢᱟ ᱚᱱᱠᱟ ᱦᱚᱸ ᱵᱟᱝ ᱠᱟᱱᱟ᱾ ᱦᱮᱸ ᱚᱱᱠᱟᱱᱟᱜ ᱫᱚ ᱪᱮᱫ ᱜᱤ ᱵᱟᱝ ᱠᱟᱱᱟ ᱮᱠᱫᱚᱢ ᱥᱟᱱᱛᱤᱯᱩᱨᱱᱚ ᱢᱚᱱ ᱠᱚ ᱯᱷᱨᱮᱥ ᱠᱚ ᱛᱟᱦᱮᱱᱟ ᱪᱮᱬᱮ ᱪᱩ ᱯᱩᱲᱤᱜ ᱠᱚ ᱵᱤᱵᱷᱤᱱ ᱞᱮᱠᱟᱱ ᱠᱚᱵᱮᱱ ᱧᱮᱞ ᱠᱚᱣᱟ ᱢᱮᱱᱠᱷᱟᱱ ᱛᱩᱭ ᱥᱚᱢᱚᱭ ᱱᱤᱛᱚᱜ ᱧᱮᱞ ᱞᱮᱷᱟᱱ ᱵᱟᱵᱮᱱ ᱧᱟᱢ ᱠᱚᱣᱟ ᱚᱱᱠᱟᱱ ᱪᱮᱬᱮᱸ ᱠᱚ᱾ ᱜᱷᱟᱸᱣᱲᱟ ᱪᱮᱬᱮᱸ ᱦᱚᱠᱚ ᱟᱫ ᱪᱟᱵᱟᱜ ᱠᱟᱱᱟ ᱡᱟᱦᱟᱸ ᱠᱷᱟᱹᱛᱤᱨ ᱱᱤᱛᱚᱜ ᱫᱟᱬᱟᱱ ᱚᱲᱟᱜ ᱵᱚᱱ ᱵᱮᱱᱟᱣᱫᱟ ᱥᱮ ᱴᱤᱱ ᱚᱲᱟᱜ ᱵᱚᱱ ᱵᱚᱵᱚᱦᱟ ᱫᱟ ᱥᱮ ᱵᱩᱥᱩᱵᱽ ᱚᱲᱟᱜ ᱛᱟᱦᱮᱱ ᱠᱷᱟᱹᱛᱤᱨ ᱛᱮ ᱵᱩᱥᱩᱵᱽ ᱚᱲᱟᱜ ᱨᱮᱠᱚ ᱛᱟᱦᱮ ᱠᱟᱱ ᱛᱟᱦᱮᱱᱟ ᱢᱮᱱᱠᱷᱟᱱ ᱱᱤᱛᱚᱜ ᱵᱟᱝ ᱧᱮᱞᱚᱜ ᱠᱟᱱᱟ ᱠᱟᱱᱟ ᱠᱚᱥᱮ ᱛᱚ ᱚᱱᱟ ᱢᱤᱫᱴᱟᱝ ᱯᱨᱚᱵᱷᱟᱵᱽ ᱠᱟᱱᱟ ᱟᱨ ᱱᱤᱛᱚᱜ ᱡᱤᱭᱚᱱ ᱨᱮ ᱱᱤᱛᱚᱜ ᱧᱮᱞ ᱟᱠᱟᱫ ᱠᱚᱣᱟᱧ ᱜᱚᱢᱠᱮ᱾ ᱯᱟᱦᱟᱲᱤ ᱮᱞᱟᱠᱟ ᱨᱮ ᱠᱟᱹᱦᱩ ᱢᱮᱱᱟᱜ ᱠᱚᱣᱟ᱾ ᱠᱟᱹᱦᱩ ᱢᱮᱱᱟᱜ ᱠᱚᱣᱟ ᱤᱱᱟᱹ ᱥᱟᱶᱛᱮ ᱜᱷᱣᱲᱟ ᱪᱮᱬᱮ ᱦᱚᱸᱧ ᱧᱮᱞ ᱟᱠᱟᱫ ᱠᱚᱣᱟ ᱟᱨᱠᱤ ᱜᱚᱝᱠᱮ ᱥᱟᱹᱨᱤᱜᱮ᱾
ᱟᱪᱪᱷᱟ᱾
ᱱᱚᱣᱟ ᱫᱚ ᱦᱟᱸᱜ ᱥᱟ. ᱨᱤ ᱡᱤᱱᱤᱥ ᱠᱟᱱᱟ ᱢᱤᱫᱴᱟᱝ᱾ ᱱᱟᱣᱟ ᱫᱷᱟᱨᱟ ᱛᱮ ᱧᱮᱞ ᱧᱟᱢᱚᱜ ᱠᱟᱱᱟ᱾ ᱱᱚᱣᱟ ᱡᱟᱭᱜᱟᱨᱮ ᱱᱩᱠᱩ ᱢᱮᱱᱟᱜ ᱠᱚᱣᱟ ᱴᱷᱟᱱᱰᱟ ᱮᱨᱤᱭᱟ ᱠᱚᱨᱮ᱾ ᱟᱹᱰᱤ ᱡᱟᱭᱜᱟ ᱨᱮᱜᱮ ᱟᱵᱚ ᱫᱤᱥᱚᱢ ᱥᱮ ᱫᱚ ᱟᱹᱰᱤ ᱜᱮ ᱞᱚᱞᱚ ᱠᱟᱱᱟ᱾ ᱡᱟᱦᱟᱸ ᱠᱷᱟᱹᱛᱤᱨ ᱛᱮ ᱚᱱᱟ ᱡᱟᱭᱜᱟ ᱠᱷᱚᱱᱟᱜ ᱠᱚ ᱫᱟᱹᱲ ᱮᱫᱟ ᱟᱨᱠᱤ᱾ ᱥᱚᱵ ᱦᱚᱲ ᱜᱮ ᱠᱚ ᱠᱷᱚᱡᱚᱜ ᱠᱟᱱᱟ ᱟᱨᱠᱤ ᱡᱮ ᱞᱚᱞᱚ ᱵᱟᱹᱲᱛᱤᱜ ᱠᱟᱱᱟ ᱥᱮ ᱫᱤᱥᱚᱢ ᱫᱩᱱᱤᱭᱟᱹ ᱨᱮ᱾
ᱦᱳᱭ ᱜᱚᱝᱠᱮ᱾
ᱜᱚᱝᱠᱮ ᱛᱟᱦᱚᱞᱮ ᱟᱯᱮᱥᱮᱫ ᱫᱚ ᱱᱮᱴᱳᱣᱟᱨᱠ ᱠᱚᱫᱚ ᱵᱷᱟᱜᱤ ᱜᱮᱭᱟ?
ᱵᱟᱝ ᱜᱚᱢᱠᱮ ᱟᱞᱮᱥᱮᱫ ᱦᱚᱸ ᱱᱮᱴᱚᱣᱟᱨᱠ ᱠᱚ ᱨᱮᱱᱟᱜ ᱫᱚ ᱠᱟᱹᱴᱤᱡ ᱢᱟᱱᱮ ᱯᱨᱚᱵᱞᱮᱢ ᱜᱮᱭᱟ ᱡᱮ
ᱦᱩᱸ ᱦᱩᱸ᱾
ᱟᱞᱮ ᱥᱩᱨ ᱥᱩᱯᱩᱨ ᱢᱮᱱᱟᱜ ᱨᱮᱦᱚᱸ ᱢᱟᱱᱮ ᱟᱛᱳ ᱴᱚᱞᱟ ᱨᱮᱫᱚ ᱠᱟᱹᱴᱤᱡ ᱱᱮᱴᱚᱣᱟᱨᱠ ᱨᱮᱱᱟᱜ ᱫᱚ ᱟᱰᱤ ᱡᱟᱹᱟᱥᱛᱤ ᱛᱮᱜᱮ ᱥᱚᱢᱚᱥᱥᱟ ᱜᱮᱭᱟ ᱪᱮ
ᱦᱩᱸ ᱦᱩᱸ᱾
ᱱᱟᱞᱮ ᱥᱩᱨ ᱦᱚᱸ ᱚᱱᱠᱟᱱᱟᱜ ᱴᱟᱣᱟᱨ ᱠᱚᱫᱚ ᱟᱨᱠᱤ ᱵᱟᱹᱱᱩᱜᱼᱟ᱾ ᱟᱱᱮ ᱢᱟᱱᱮ ᱠᱟᱹᱴᱤᱡ ᱱᱮᱴᱣᱟᱨᱠ ᱨᱮᱱᱟᱜ ᱫᱚ ᱟᱭᱢᱟ ᱜᱮ ᱯᱨᱚᱵᱞᱮᱢ ᱫᱚ ᱦᱩᱭᱩᱜ ᱜᱮᱭᱟ ᱪᱮ ᱢᱟᱱᱮ ᱟᱞᱤᱧ ᱧᱮᱞ ᱟᱠᱟᱫᱟ ᱱᱚᱣᱟ ᱪᱷᱟᱰᱟ ᱦᱚᱸ ᱮᱴᱟᱜ ᱟᱛᱩ ᱢᱚᱛᱚ ᱟᱹᱰᱤ ᱡᱮᱦᱮᱛᱩ ᱟᱞᱮ ᱫᱚ ᱵᱤᱨ ᱫᱤᱥᱚᱢ ᱦᱚᱲ ᱥᱮ ᱢᱟᱱᱮ ᱪᱮᱫ ᱵᱩᱨᱩ ᱛᱟᱞᱟᱨᱮ ᱚᱲᱟᱜ ᱠᱚ ᱛᱟᱦᱮᱸᱱᱟ ᱥᱮ ᱟᱫᱚ ᱱᱮᱴᱚᱣᱟᱨᱠ ᱠᱚᱦᱚᱸ ᱚᱱᱠᱟ ᱫᱚ ᱚᱱᱛᱮ ᱫᱚ ᱠᱤ ᱵᱟᱝ ᱠᱚ ᱟᱹᱜᱩ ᱟᱠᱟᱫᱟ ᱟᱨ ᱪᱮᱫ ᱛᱟᱦᱚᱞᱮ ᱠᱟᱹᱴᱤᱡ ᱱᱮᱴᱚᱣᱟᱨᱠ ᱨᱮᱱᱟᱜ ᱫᱚ ᱟᱹᱰᱤ ᱜᱤ ᱡᱟᱹᱥᱛᱤ ᱜᱮ ᱯᱨᱚᱵᱞᱮᱢᱟᱭ᱾
ᱦᱩᱸ ᱦᱩᱸ᱾
ᱦᱩ ᱥᱟᱶᱛᱮ ᱜᱚᱝᱠᱮ ᱱᱚᱣᱟ ᱤᱞᱮᱠᱴᱨᱚᱱᱤᱠ ᱡᱟᱦᱟᱸ ᱫᱚ ᱢᱟᱱᱮ ᱮᱸ ᱞᱟᱭᱤᱱ ᱠᱚᱨᱮᱱᱟᱜ ᱦᱚᱸ ᱟᱹᱰᱤ ᱜᱮ ᱢᱟᱱᱮ ᱟᱨ ᱪᱮᱫ ᱢᱟᱱᱮ ᱚᱱᱠᱟ ᱵᱷᱟᱵᱛᱮ ᱢᱤᱫ ᱫᱷᱟᱣ ᱡᱟᱦᱱᱟᱜ ᱠᱚ ᱫᱟᱜᱽ ᱡᱟᱹᱲᱤ ᱦᱩᱭ ᱞᱮᱱᱠᱷᱟᱱ ᱜᱮ ᱟᱨ ᱪᱮᱫ ᱠᱟᱨᱮᱱᱴ ᱠᱚ ᱪᱟᱞᱟᱜᱼᱟ ᱟᱨ ᱪᱮᱫ
ᱦᱩᱸ ᱦᱩᱸ᱾ ᱦᱳᱭ ᱜᱚᱝᱠᱮ ᱱᱚᱣᱟ ᱫᱚ ᱦᱟᱸᱜ ᱡᱚᱛᱷᱟᱛ ᱜᱮ᱾ ᱟᱨ ᱢᱤᱫᱴᱮᱱ ᱱᱚᱝᱠᱟᱱᱟᱜ ᱯᱚᱫᱚᱠᱷᱮᱯ ᱵᱚᱱ ᱦᱟᱛᱟᱣᱟ ᱡᱟᱛᱮ ᱞᱟᱭᱤᱱ ᱨᱮᱱᱟᱜ ᱠᱳᱱᱳ ᱯᱷᱚᱞᱴ ᱵᱟᱝ ᱛᱟᱦᱮᱱ ᱢᱟ ᱡᱟᱦᱟᱸ ᱛᱟᱞᱟ ᱛᱮ ᱥᱚᱨᱴ ᱥᱟᱨᱠᱤᱴ ᱟᱞᱚ ᱦᱩᱭᱩᱜ ᱢᱟ᱾ ᱦᱮᱸ ᱦᱚᱲ ᱠᱚᱣᱟᱜ ᱱᱚᱣᱟ ᱡᱤᱭᱚᱱ ᱦᱚᱸ ᱪᱟᱞᱟᱣ ᱫᱟᱲᱮᱭᱟᱜᱼᱟ ᱟᱨᱠᱤ᱾
ᱦᱮᱸ᱾
ᱚᱱᱠᱟ ᱵᱷᱟᱵᱛᱮ ᱚᱱᱟ ᱴᱟᱣᱟᱨ ᱠᱚ ᱠᱟᱨ ᱵᱚᱱ ᱵᱟᱹᱭᱥᱟᱹᱣ ᱮᱫᱟ ᱚᱱᱟ ᱞᱟᱭᱤᱱ ᱠᱚ ᱚᱱᱟ ᱵᱷᱟᱜᱤ ᱛᱟᱦᱮᱱ ᱢᱟ ᱵᱮᱵᱚᱥᱛᱟ ᱢᱟᱱᱮ ᱚᱱᱠᱟ ᱥᱚᱨᱠ ᱥᱟᱨᱠᱤᱴ ᱵᱟᱝ ᱦᱩᱭᱩᱜ ᱢᱟ ᱤᱱᱟᱹ ᱥᱟᱶᱛᱮ ᱡᱟᱦᱟᱸ ᱠᱚ ᱦᱚᱨ ᱰᱟᱦᱟᱨ ᱠᱚᱨᱮ ᱡᱟᱦᱟᱸ ᱞᱟᱭᱤᱱ ᱠᱚ ᱵᱚᱱ ᱴᱟᱸ ᱜᱟ ᱴᱟᱸᱜᱟᱣ ᱟᱹᱜᱩᱭᱮᱫᱟ ᱵᱚᱱ ᱠᱷᱩᱱᱴᱤ ᱠᱷᱩᱱᱴᱤ ᱛᱮ ᱚᱱᱟ ᱠᱚᱦᱚᱸ ᱡᱮᱢᱚᱱ ᱢᱚᱸᱡᱽ ᱧᱚᱜ ᱛᱟᱦᱮᱱ ᱢᱟ᱾
ᱦᱮᱸ ᱦᱳᱭ ᱜᱚᱝᱠᱮ ᱟᱰᱤ
ᱦᱩᱸ ᱟᱫᱚ ᱜᱚᱝᱠᱮ ᱟᱫᱚ ᱦᱚᱜᱼᱚᱭ ᱦᱟᱸᱜ ᱚᱠᱛᱚ ᱠᱚ ᱦᱚᱸ ᱦᱩᱭ ᱮᱱ ᱛᱟᱞᱟᱝᱼᱟ ᱟᱭᱢᱟ ᱜᱮ
ᱦᱮ᱾ ᱜᱚᱝᱠᱮ ᱟᱨ ᱟᱞᱮᱥᱮᱫ ᱫᱚ ᱟᱨ ᱪᱮᱫ ᱚᱱᱠᱟ ᱞᱟᱭᱤᱱ ᱠᱚ ᱢᱮᱱᱟᱜ ᱨᱮᱦᱚᱸ ᱚᱱᱟ ᱪᱮᱛᱟᱱ ᱨᱮ ᱠᱚᱵᱷᱟᱨ ᱟᱨ ᱪᱮᱫ ᱠᱚᱵᱷᱟᱨ ᱡᱤᱱᱤᱥᱴᱟ ᱵᱟᱹᱱᱩᱜᱼᱟ ᱟᱨᱠᱤ᱾ ᱪᱮᱸ ᱛᱟᱦᱞᱮ ᱡᱟᱦᱟᱸ ᱛᱤᱥ ᱢᱟᱱᱮ ᱫᱟᱨᱮ ᱠᱚ ᱚᱱᱟ ᱪᱮᱛᱟᱱ ᱩᱞᱴᱟᱹᱣ ᱞᱮᱱᱠᱷᱟᱱ ᱟᱹᱰᱤ ᱡᱟᱹᱥᱛᱤ ᱢᱟᱱᱮ! ᱮᱸ ᱟᱭᱢᱟ ᱜᱮ ᱵᱟᱹᱲᱤᱡᱽ ᱦᱩᱭᱩᱜᱼᱟ ᱪᱮᱫ᱾
ᱦᱮᱸ ᱦᱮᱸ
ᱚᱱᱟ ᱠᱚᱵᱷᱟᱨ ᱡᱤᱱᱤᱥ ᱴᱟ ᱠᱚ ᱞᱟᱜᱟᱣ ᱞᱮᱠᱷᱟᱱ ᱵᱷᱟᱜᱤ ᱟᱨ ᱪᱮᱫ
ᱦᱩᱸ ᱦᱩ
ᱦᱮᱸ ᱢᱟ ᱛᱟᱦᱚᱞᱮ ᱜᱚᱝᱠᱮ ᱡᱚᱦᱟᱨ ᱜᱮ ᱱᱤᱛᱚᱜ ᱪᱟᱵᱟᱭᱮᱱᱟ ᱦᱩᱸ ᱾
ᱦᱳᱭ